ᱦᱮᱞᱳ ᱟᱸᱡᱚᱢᱚᱜ ᱠᱟᱱᱟ ᱵᱚᱭᱦᱟ ᱦᱮᱸ
ᱠᱟᱱᱟ
ᱡᱚᱢ ᱵᱟᱲᱟ ᱠᱚᱫᱚ ᱦᱩᱭᱱᱟ ᱥᱮ ᱟᱣᱨᱤ ᱛᱟᱦᱚᱞᱮ
ᱡᱚᱢ ᱵᱟᱲᱟ ᱠᱚ ᱦᱩᱭ
ᱚ ᱛᱟᱦᱚᱞᱮ ᱦᱟᱜ ᱠᱷᱟᱱ ᱚᱱᱟ ᱪᱮᱫᱠᱟ ᱜᱚᱨᱚᱢ ᱠᱟᱱᱟ ᱚᱱᱛᱮ ᱫᱚ?
ᱜᱚᱨᱚᱢ ᱠᱟᱱᱟ ᱵᱷᱟᱜᱮ ᱜᱮ ᱟᱰᱤ ᱡᱟᱹᱥᱛᱤ ᱜᱚᱨᱚᱢ
ᱚᱻ ᱠᱷᱟᱱᱟ ᱨᱤᱢᱤᱞ ᱠᱚᱫᱚ ᱨᱟᱠᱟᱵ ᱠᱟᱫᱟ ᱥᱮ ᱵᱟᱝ ᱦᱮᱸ ᱜᱚᱨᱚᱢ ᱠᱟᱱ ᱜᱮᱭᱟ ᱮᱠᱷᱟᱱ ᱱᱚᱛᱮ ᱦᱚᱸ ᱨᱤᱢᱤᱞ ᱠᱚᱫᱚ ᱚᱠᱟ ᱞᱮᱠᱟᱭ ᱨᱟᱠᱟᱵ ᱠᱟᱫᱟ ᱛᱟᱦᱞᱮ ᱚᱱᱛᱮ ᱫᱚ
ᱨᱤᱢᱤᱞ ᱫᱚ ᱱᱤᱛᱚᱜ ᱫᱚ ᱵᱟᱭ ᱨᱟᱠᱟᱵ ᱠᱟᱫᱟ ᱛᱚ᱾ ᱢᱟᱸᱡᱟᱱ ᱥᱮᱜ ᱜᱮ ᱨᱤᱢᱤᱞ ᱫᱟᱭ
ᱦᱮᱸ ᱢᱟᱡᱟᱱ ᱥᱮᱜ ᱛᱟᱦᱚᱞᱮ ᱦᱟᱜ ᱠᱷᱟᱱ ᱱᱟ ᱟᱯᱮ ᱫᱚ ᱚᱠᱟᱴᱟᱜ ᱫᱤᱥᱚᱢ ᱢᱟᱱ ᱫᱤᱥᱚᱢ? ᱫᱤᱥᱚᱢ ᱥᱮ ᱵᱤᱨ ᱫᱤᱥᱚᱢ ᱥᱮ
ᱵᱤᱨ ᱫᱤᱥᱚᱢ᱾
ᱚ ᱵᱤᱨ ᱫᱤᱥᱚᱢ ᱛᱟᱦᱞᱮ ᱪᱮᱜ ᱫᱟᱨᱮ ᱠᱚ ᱧᱟᱢᱚᱜ ᱜᱮᱭᱟ ᱟᱯᱮ ᱚᱱ ᱟᱯᱮ ᱫᱚ? ᱟᱞᱮ ᱫᱚ ᱦᱚᱸᱜᱼᱚᱭ ᱵᱤᱞᱟᱹᱫ ᱫᱤᱥᱚᱢ ᱠᱟᱱᱟᱞᱮ ᱟᱞᱮ ᱫᱚ᱾
ᱚ ᱟᱞᱮ ᱥᱮᱜ ᱫᱟᱨᱮ ᱠᱚ ᱢᱮᱱᱟᱜᱼᱟ ᱥᱟᱨᱡᱚᱢ ᱫᱟᱨᱮ᱾ ᱡᱷᱚᱛᱚ ᱞᱮᱠᱟᱱ ᱫᱟᱨᱮ ᱜᱮ ᱢᱮᱱᱟᱜᱼᱟ ᱥᱟᱨᱡᱚᱢ ᱫᱟᱨᱮ ᱠᱷᱚᱱ ᱮᱦᱚᱵ ᱠᱟᱛᱮᱜ ᱡᱚᱛᱚ ᱞᱮᱠᱟᱜᱮ᱾
ᱥᱟᱨᱡᱚᱢ ᱫᱟᱨᱮ ᱥᱟᱨᱡᱚᱢ ᱛᱟᱦᱞᱮ ᱥᱟᱠᱟᱢ ᱠᱚᱯᱮ ᱦᱮᱡ ᱜᱮᱭᱟ ᱥᱮ ᱵᱟᱝ?
ᱦᱮᱸ ᱦᱮᱡ ᱜᱮᱭᱟᱞᱮ᱾
ᱥᱟᱨᱡᱚᱢ ᱥᱟᱠᱟᱢ ᱫᱚ ᱪᱮᱜ ᱠᱟᱢᱤ ᱠᱚᱨᱮᱜ ᱠᱚ ᱞᱟᱜᱟᱣ ᱜᱮᱭᱟ?
ᱥᱟᱨᱡᱚᱢ ᱥᱟᱠᱟᱢ ᱮᱭ ᱵᱷᱚᱡᱽ ᱠᱚᱨᱮᱜ ᱯᱟᱛᱲᱟ ᱤᱭᱟᱹ ᱛᱟᱯᱚᱨ ᱯᱤᱴᱷᱟᱹ ᱯᱚᱨᱚᱵᱽ ᱯᱟᱛᱟ ᱠᱚᱨᱮ ᱯᱤᱴᱷᱟᱹ ᱠᱚ᱾
ᱦᱚᱸ ᱫᱟᱠᱟ ᱠᱚᱦᱚᱸ ᱡᱚᱢ ᱫᱚ ᱜᱟᱱᱚᱜ ᱜᱮᱭᱟ ᱵᱟᱝ?
ᱦᱩᱸ
ᱟᱨ ᱪᱮᱜ ᱠᱚ ᱡᱤᱞ ᱠᱚᱫᱚ ᱵᱟᱯᱮ ᱞᱟᱫ ᱜᱮᱭᱟ ᱥᱟᱠᱟᱢ ᱠᱚᱨᱮᱜ?
ᱦᱩᱸ ᱞᱟᱫ
ᱚ ᱥᱟᱨᱡᱚᱢ ᱟᱨ ᱫᱟᱨᱮ ᱠᱚᱛᱮ ᱫᱚ ᱪᱮᱫᱜ ᱠᱚᱯᱮ ᱵᱮᱱᱟᱣ ᱜᱮᱭᱟ? ᱥᱟᱨᱡᱚᱢ ᱫᱟᱨᱮ ᱠᱚᱛᱮ ᱡᱟᱦᱟᱱᱟᱜ
ᱥᱟᱨᱡᱚᱢ ᱫᱟᱨᱮ ᱠᱚᱛᱮ ᱟᱹᱰᱤ ᱜᱟᱱ ᱜᱮ ᱟᱹᱰᱤ ᱠᱤᱪᱷᱩ ᱦᱩᱭᱩᱜ ᱜᱮᱭᱟ ᱾
ᱚ ᱛᱟᱦᱚᱞᱮ ᱠᱷᱟᱱ ᱛᱮᱨᱤᱞ ᱫᱚ ᱚᱠᱟᱮᱠᱟ ᱡᱚᱞᱮᱱᱟ ᱱᱤᱭᱟᱹ ᱵᱟᱨ ᱫᱚ ᱟᱠᱷᱟᱱ?
ᱛᱤᱨᱤᱞ ᱱᱤᱭᱟᱵᱟᱨ ᱡᱚᱞᱮᱱᱟ ᱢᱚᱴᱟᱢᱩᱴᱤ᱾ ᱩᱱᱟᱹᱜ ᱵᱮᱥᱤ ᱦᱚᱸ ᱵᱟᱝ ᱩᱱᱟᱹᱜ ᱤᱭᱟᱹ ᱠᱚᱢ ᱦᱚᱸ ᱵᱟᱝ ᱟᱨᱠᱤ᱾
ᱚᱸ ᱟᱨ ᱵᱤᱨ ᱫᱤᱥᱟᱹᱢ ᱥᱮᱜ ᱞᱤᱧ ᱟᱸᱡᱚᱢ ᱠᱟᱫᱟ ᱥᱮᱪᱮᱫ ᱤᱭᱟᱹ ᱩᱞ ᱫᱟᱨᱟ ᱠᱚᱢ ᱜᱮᱭᱟ? ᱛᱟᱦᱮᱱ ᱜᱮᱭᱟ ᱥᱮ ᱥᱟᱨᱤ ᱥᱮ ᱮᱲᱮ?
ᱦᱩᱸ ᱩᱞ ᱫᱟᱨᱮ ᱠᱚᱫᱚ ᱵᱤᱥᱤ ᱫᱚ ᱵᱟᱹᱱᱩᱜᱼᱟ ᱾
ᱦᱮᱸ ᱩᱞ ᱠᱚᱫᱚ ᱵᱟᱯᱮ ᱟᱫᱚ ᱵᱟᱯᱮ ᱟᱠᱷᱨᱤᱧ ᱜᱮᱭᱟ ᱟᱯᱮ ᱫᱚ?
ᱩᱞ ᱠᱚᱫᱚ ᱵᱟᱝ ᱵᱟᱞᱮ ᱟᱹᱠᱷᱨᱤᱧ ᱜᱮᱭᱟ᱾
ᱟᱪᱪᱷᱟ ᱛᱟᱦᱞᱮ ᱪᱤᱞᱤ ᱠᱚ ᱠᱚ ᱧᱟᱢᱚᱜ ᱜᱮᱭᱟ ᱵᱤᱨ ᱠᱚᱨᱮ ᱟᱯᱮ ᱵᱤᱨ ᱠᱚᱨᱮ ᱫᱚ ᱚᱝᱠᱟ?
ᱵᱤᱨ ᱠᱚᱨᱮ ᱠᱚ ᱧᱟᱢᱚᱜ ᱜᱮᱭᱟ ᱦᱚᱨᱤᱱ, ᱢᱚᱭᱩᱨ᱾
ᱚ, ᱚ
ᱢᱮᱧ ᱦᱟᱰᱜᱟᱨ
ᱚ ᱦᱟᱛᱤ ᱠᱚᱫᱚ ᱵᱟᱹᱱᱩᱜ ᱠᱩᱣᱟ ᱚᱱᱛᱮ ᱫᱚ ᱡᱟᱦᱟᱸ ᱠᱚ ᱞᱟᱭᱟ ᱢᱚᱬᱮ ᱠᱟᱴᱟ ᱠᱚ? ᱚ
ᱛᱟᱞᱮ ᱢᱟᱨᱟᱜ ᱠᱚᱫᱚ ᱢᱮᱱᱟᱜ ᱠᱚᱜᱮᱭᱟ ᱵᱟᱝ?
ᱦᱩᱸ ᱢᱟᱨᱟᱜ ᱠᱚᱫᱚ ᱢᱮᱱᱟᱜ ᱠᱚᱣᱟ ᱾
ᱢᱟᱨᱟᱜ ᱤᱞ ᱫᱚ ᱠᱷᱟᱱ ᱢᱟᱨᱟᱜ ᱤᱞ ᱠᱚᱫᱚ ᱯᱮ ᱧᱟᱢ ᱜᱮᱭᱟ ᱥᱮ ᱵᱟᱝ ᱵᱤᱨ ᱠᱚᱨᱮᱫ? ᱧᱟᱢᱚᱜ ᱜᱮᱭᱟ ᱥᱮ ᱵᱟᱝ ᱚ᱾ ᱢᱟᱨᱟᱜ ᱤᱞ ᱫᱚ ᱪᱮᱫ ᱠᱚᱠᱚ ᱪᱤᱠᱟᱹᱭ ᱜᱮᱭᱟ ᱵᱟᱲᱟᱭ ᱜᱮᱭᱟᱢ ᱥᱮ ᱵᱟᱝ?
ᱦᱩᱸ᱾
ᱪᱮᱫ ᱠᱟ. ᱢᱤ ᱠᱚᱨᱮ ᱠᱚ ᱞᱟᱜᱟᱣ ᱜᱮᱭᱟ
ᱢᱟᱨᱟᱜ ᱤᱞ ᱤᱭᱟᱹ ᱠᱚᱨᱮ ᱢᱟᱱᱮ ᱡᱟᱦᱟᱱᱟᱜ ᱤᱭᱟᱹ ᱠᱚᱨᱮ ᱟᱨᱠᱤ᱾ ᱠᱟᱨᱟᱢ ᱫᱚᱱ ᱤᱭᱟᱹ ᱠᱚᱨᱮ ᱦᱮᱸ ᱦᱮᱸ᱾
ᱟᱫᱚ ᱠᱟᱨᱟᱢ ᱫᱚᱱ ᱫᱟᱸᱥᱟᱭ ᱫᱚᱱ ᱪᱟᱞᱟᱜ ᱜᱮᱭᱟ ᱛᱚ᱾
ᱦᱩᱸ᱾
ᱫᱟ. ᱥᱟᱭ ᱫᱚᱱ ᱠᱚ ᱪᱟᱞᱟᱜ ᱜᱤᱭᱟᱹ ᱟᱯᱮ ᱚᱱᱛᱮ?
ᱦᱮᱸ ᱪᱟᱞᱟᱜ ᱜᱮᱭᱟᱞᱮ ᱾
ᱚ᱾ ᱫᱟᱸᱥᱟᱭ ᱵᱚᱸᱜᱟ ᱜᱮᱯᱮ ᱫᱚᱱ ᱜᱮᱭᱟ ᱥᱮ ᱮᱴᱟᱜ ᱵᱚᱸᱜᱟ ᱠᱚᱨᱮ ᱦᱚᱸᱯᱮ ᱪᱟᱞᱟᱜ?
ᱦᱮᱸ ᱫᱟᱸᱥᱟᱭ ᱵᱚᱸᱜᱟ ᱜᱮ ᱾
ᱚ ᱦᱚᱸ᱾ ᱫᱟᱸᱫᱟᱭ ᱵᱚᱸᱜᱟ ᱛᱟᱦᱞᱮ ᱦᱚᱭ ᱾ ᱦᱮᱸ ᱫᱚᱱ ᱜᱮ ᱦᱩᱭᱩᱜ ᱜᱮᱭᱟ ᱵᱷᱣᱟᱹᱝ ᱫᱚ ᱪᱮᱫᱯᱮ ᱵᱮᱱᱟᱣ ᱜᱮᱭᱟ ᱟᱯᱮ ᱫᱚ ᱚᱸᱛᱮ ᱫᱚ?
ᱦᱚᱛᱚᱫ ᱦᱚᱛᱚᱫ ᱛᱷᱤᱭᱟᱹᱜ ᱛᱮ᱾
ᱚ᱾ ᱟᱹᱰᱤ ᱢᱚᱡ ᱯᱚᱴ ᱧᱚᱜ ᱛᱮᱜᱮ ᱠᱚ ᱵᱮᱱᱟᱣ ᱜᱮᱭᱟ ᱛᱚ ᱾ ᱞᱟᱦᱟ ᱠᱷᱚᱱ ᱜᱮ ᱧᱮᱞ ᱟᱹᱜᱩ ᱦᱩᱭ ᱠᱟᱱᱟ ᱥᱮ᱾ ᱮᱚᱛᱚᱵ ᱧᱚᱜ ᱵᱟᱝ ᱟᱨ ᱱᱮᱛᱟᱨ ᱫᱚ ᱧᱮᱞᱚᱜᱚᱜ ᱠᱟᱱᱟ ᱡᱟᱦᱟᱸ ᱡᱷᱤᱨᱡᱤ ᱠᱚᱛᱮ ᱦᱚ ᱠᱚ ᱵᱮᱱᱟᱣ ᱮᱫᱟ, ᱡᱷᱤᱞᱤ ᱠᱚ᱾ ᱛᱟᱦᱞᱮ ᱦᱟᱜ ᱠᱷᱟᱱ ᱱ ᱱᱚᱣᱟ ᱫᱚ ᱪᱮᱫ ᱵᱚᱸᱜᱟ ᱪᱟᱞᱟᱜ ᱠᱟᱱᱟ ᱮᱠᱷᱟᱱ ᱱᱚᱣᱟ ᱥᱟᱱ, ᱚ ᱥᱟᱱ ᱵᱚᱸᱜᱟ ᱪᱟᱞᱟᱜ ᱠᱟᱱᱟ ᱵᱟᱝ?
ᱦᱮᱸ᱾
ᱜᱟᱰᱟ ᱠᱚ ᱢᱮᱱᱟᱜ ᱟᱥᱮ ᱵᱟᱝ ᱛᱟᱦᱞᱮ ᱟᱯᱮ ᱥᱮᱫ ᱫᱚ?
ᱟᱞᱮ ᱥᱮᱫ ᱜᱟᱰᱟ ᱫᱚ ᱢᱮᱱᱟᱜᱼᱟ, ᱠᱟᱹᱴᱤᱡ ᱥᱟᱺᱜᱤᱧ ᱧᱚᱜ ᱨᱮ᱾
ᱦᱮᱸ ᱦᱟᱹᱠᱩ ᱠᱚᱫᱚ ᱛᱟᱦᱞᱮ ᱯᱮ ᱥᱟᱵ ᱠᱚᱜᱮᱭᱟ ᱥᱮ ᱵᱟᱝ?
ᱦᱮᱸ ᱦᱟᱹᱠᱩ ᱠᱚᱞᱮ ᱥᱟᱵ ᱠᱚᱜᱮᱭᱟ᱾
ᱪᱮᱫ ᱠᱚᱛᱮ ᱯᱮ ᱥᱟᱵ ᱠᱚᱜᱮᱭᱟ ᱟᱯᱮ ᱫᱚ ᱦᱟᱹᱠᱩ ᱠᱚ ᱫᱚ?
ᱦᱟᱹᱠᱩ ᱡᱟᱞ ᱠᱚᱛᱮ?
ᱚ ᱦᱳᱭ ᱵᱷᱩᱜᱤ ᱠᱚ ᱫᱚ ᱵᱟᱯᱮ ᱵᱮᱱᱟᱣᱮᱫ ᱜᱮᱭᱟ?
ᱦᱩᱸ ᱰᱷᱩᱜᱤ
ᱵᱷᱩᱜᱤ ᱫᱚ ᱠᱤᱨᱤᱧ ᱤᱫᱤᱭᱟᱯᱮ ᱥᱮᱪᱤᱫ ᱠᱤᱨᱤᱧ ᱠᱟᱛᱮ ᱥᱮ ᱦᱳᱭ᱾
ᱵᱟᱝ ᱵᱟᱝ ᱟᱞᱮ ᱥᱮᱫ ᱫᱚ ᱱᱚᱛᱮ ᱫᱚᱠᱚ ᱡᱩᱛ ᱜᱮᱭᱟ ᱦᱮᱸ ᱚᱱᱟ ᱠᱚᱫᱚ ᱡᱚᱛᱚ ᱱᱚᱰᱮ ᱱᱚᱛᱮ ᱯᱮ ᱠᱚ ᱡᱩᱛᱟ᱾
ᱦᱮᱸ ᱪᱮᱫ ᱛᱮᱠᱚ ᱵᱮᱱᱟᱣ ᱜᱮᱭᱟ ᱚᱱᱟ ᱫᱚ?
ᱟᱞᱮ ᱱᱚᱛᱮ ᱫᱚ ᱢᱟᱫ ᱠᱚᱛᱮ᱾ ᱟᱯᱮ ᱚᱱᱛᱮ ᱫᱚ ᱪᱮᱫ ᱠᱚᱛᱮ ᱠᱚ ᱵᱮᱱᱟᱣ ᱜᱮᱭᱟ?
ᱦᱚᱸ ᱢᱟᱫ ᱛᱮᱜᱮ ᱠᱚ ᱵᱮᱱᱟᱣ ᱦᱚᱸ ᱵᱮᱱᱟᱣ ᱮᱫ ᱜᱮᱭᱟᱞᱮ ᱟᱞᱮᱥᱮᱫ ᱫᱚ ᱱᱚᱱᱛᱮ ᱫᱚ ᱢᱟᱫ ᱫᱚ ᱡᱟᱹᱥᱛᱤ ᱜᱮᱭᱟ ᱛᱚ ᱟᱞᱮ ᱦᱚᱸ ᱠᱚ ᱵᱮᱱᱟᱣ ᱜᱮᱭᱟ ᱾
ᱦᱮᱸ
ᱦᱮ ᱢᱟᱫ ᱟᱨ ᱱᱚᱣᱟ ᱫᱚ ᱦᱟᱹᱠᱩ ᱠᱚᱫᱚ ᱯᱮ ᱨᱚᱦᱚᱲ ᱠᱟᱠᱚᱣᱟ ᱥᱮ ᱵᱟᱝ ᱛᱟᱦᱞᱮ ᱟᱯᱮ ᱫᱚ ᱱᱟᱦᱟᱜ ᱦᱚᱜ-ᱚᱭ
ᱦᱩᱸ ᱦᱟᱹᱠᱩ ᱨᱚᱦᱚᱲ ᱠᱚᱜᱮ ᱦᱩᱭᱩᱜᱼᱟ᱾
ᱦᱚᱸ ᱛᱟᱥᱮ ᱨᱚᱦᱚᱲ ᱠᱚᱣᱟ ᱯᱮ ᱥᱮ ᱟᱯᱮ ᱫᱚ ᱚᱠᱟ ᱠᱚᱨᱮ ᱯᱮ ᱨᱚᱦᱚᱲ ᱠᱚ ᱜᱮᱭᱟ ᱦᱟᱹᱠᱩ ᱫᱚ?
ᱦᱩᱸ ᱛᱟᱥᱮ ᱨᱚᱦᱚᱲ ᱜᱮ᱾
ᱤᱭᱟᱹ ᱨᱮᱯᱮ ᱛᱟᱥᱮ ᱠᱚ ᱜᱮᱭᱟ ᱵᱟᱝ ᱪᱩᱞᱦᱟᱹ ᱪᱮᱛᱟᱱ ᱨᱮ? ᱪᱩᱞᱦᱟᱹ ᱪᱮᱛᱟᱱ ᱨᱮᱯᱮ ᱛᱟᱥᱮ ᱠᱟᱠᱚᱣᱟ?
ᱦᱮᱸ ᱪᱩᱞᱦᱟᱹ ᱪᱮᱛᱟᱱ ᱨᱮ ᱥᱤᱛᱩᱝ ᱠᱚᱨᱮ ᱦᱚᱸ᱾
ᱚ
ᱢᱟᱱᱮ ᱫᱤᱱᱟᱹᱢᱟᱱ ᱫᱚ ᱟᱨᱜᱤ ᱥᱤᱛᱩᱝ ᱨᱮᱜᱮ ᱟᱨ ᱟᱹᱭᱩᱵ ᱥᱮᱫ ᱫᱚ ᱤᱭᱟᱹ
ᱦᱮᱸ ᱪᱩᱞᱦᱟᱹ ᱪᱮᱛᱟᱱ ᱨᱮ ᱵᱟᱝ?
ᱦᱮᱸ᱾
ᱠᱩᱪᱞᱳ ᱠᱚᱫᱚ ᱧᱟᱢᱚᱜ ᱜᱮᱭᱟ ᱠᱚ ᱥᱮ ᱵᱟᱝ ᱜᱟᱰᱟ ᱠᱚᱨᱮ ᱨᱟᱛᱟᱱ ᱰᱳᱰᱳᱝ?
ᱦᱩᱸ ᱧᱟᱢᱚᱜ ᱜᱮᱭᱟ ᱠᱚ᱾
ᱚ ᱦᱟᱹᱠᱩ ᱠᱩ ᱥᱟᱵ ᱫᱚ ᱮᱠᱷᱱ ᱱᱚᱜᱼᱚᱭ ᱟᱨ ᱠᱤᱪᱷᱩ ᱫᱤᱱ ᱯᱚᱨ ᱜᱮ ᱦᱟᱸᱜ ᱦᱟᱹᱠᱩ ᱥᱟᱵ ᱫᱚ ᱯᱮ ᱪᱟᱞᱟᱜ ᱜᱮᱭᱟ ᱵᱟᱝ
ᱦᱮᱸ᱾
ᱦᱟᱹᱠᱩ ᱥᱟᱵ ᱠᱚ ᱟᱥᱟᱲ ᱵᱚᱸᱜᱟ ᱟᱥᱟᱱ ᱵᱚᱸᱜᱟ ᱫᱚ ᱛᱤᱭᱟᱹᱜ ᱱᱟᱛᱚ ᱮᱠᱷᱟᱱ ᱤᱭᱟᱹ ᱵᱚᱸᱜᱟ ᱮᱠᱷᱟᱱ ᱴᱚᱨᱚᱰᱟᱝ ᱠᱚᱛᱮ ᱠᱚ ᱥᱟᱵ ᱠᱚᱣᱟ ᱚᱱᱟ ᱫᱚ᱾
ᱦᱩᱸ ᱦᱩᱸ
ᱵᱷᱟᱫᱚᱨ ᱵᱚᱸᱜᱟ ᱥᱮ ᱦᱚᱭ ᱵᱟᱹᱲᱥᱤ ᱫᱚ ᱵᱟᱹᱲᱥᱤ ᱠᱟᱛᱮᱜ ᱫᱚᱯᱮ ᱥᱟᱵ ᱠᱚ ᱜᱮᱭᱟ ᱥᱮ ᱵᱟᱝ ᱛᱟᱦᱞᱮ?
ᱵᱟᱹᱲᱥᱤᱠ ᱡᱚᱛᱚ ᱥᱟᱵ ᱥᱟᱵ ᱠᱚᱜᱮ ᱜᱮᱭᱟᱞᱮ
ᱪᱷᱟᱹᱲᱠᱟᱹ ᱴᱟᱹᱵᱩᱜ ᱠᱚ ᱵᱟᱯᱮ ᱪᱟᱞᱟᱜ ᱜᱮᱭᱟ ᱪᱟᱹᱲᱠᱟᱹ ᱴᱟᱹᱵᱩᱜ
ᱦᱮᱸ ᱪᱟᱞᱟᱣ
ᱚ‌
ᱦᱩᱸ ᱦᱩᱸ
ᱵᱤᱨ ᱫᱤᱥᱚᱢ ᱨᱮᱛᱚ ᱚᱲᱟᱜ ᱮᱢ ᱞᱟᱹᱭ ᱠᱮᱫᱟ ᱛᱟᱦᱞᱮ ᱵᱚᱛᱚᱨ ᱵᱟᱯᱮ ᱵᱩᱡ ᱛᱮ ᱵᱤᱨ ᱫᱤᱥᱚᱢ ᱨᱮ ᱟᱹᱰᱤ ᱜᱟᱱ ᱡᱤᱯ ᱡᱤᱭᱟᱞᱤ ᱠᱚ ᱛᱟᱦᱮᱱ ᱜᱮᱭᱟ ᱛᱚ
ᱪᱤᱠᱟᱹᱭᱟᱢ ᱯᱟᱹᱨᱠᱟᱹᱣ ᱪᱟᱵᱟᱣ ᱠᱟᱱᱟᱞᱮ ᱟᱫᱚ ᱵᱚᱛᱚᱨ ᱠᱚᱫᱚ ᱱᱤᱛᱚᱜ ᱫᱚ ᱵᱟᱹᱱᱩᱜᱼᱟ ᱟᱯᱟ
ᱚ ᱟᱯᱮ ᱫᱚ ᱦᱟᱜ ᱠᱷᱟᱱ ᱫᱤᱱ ᱯᱮ ᱫᱤᱱ ᱜᱮᱯᱮ ᱧᱮᱞ ᱫᱟᱛᱚ ᱵᱤᱨ ᱠᱚᱫᱚ ᱜᱚᱴᱟ ᱜᱮᱯᱮ ᱫᱟᱬᱟ ᱫᱟᱲᱮᱭᱟᱜᱼᱟ ᱦᱮ ᱥᱮ
ᱦᱮᱸ ᱦᱩᱸ ᱟᱯᱮ ᱵᱤᱞᱟ. ᱛ
ᱢᱟᱛᱠᱚᱢ ᱫᱟᱨᱮ ᱠᱚ ᱢᱮᱱᱟᱜ-ᱟ ᱥᱮ ᱵᱟᱝ ᱟᱞᱮ ᱵᱤᱞᱟ‌. ᱛ ᱫᱤᱥᱚᱢ ᱫᱚ ᱦᱟᱜ ᱠᱷᱟᱱ ᱱᱚᱜᱼᱚᱭ ᱛᱚ ᱜᱚᱴᱟ ᱜᱮ ᱦᱟᱜ ᱠᱷᱟᱱ ᱯᱷᱟᱠᱟ ᱜᱮᱭᱟ ᱫᱟᱨᱮ ᱠᱚᱫᱚ ᱩᱱᱟᱹᱜ ᱫᱚ ᱵᱟᱹᱱᱩᱜᱼᱟ ᱵᱟᱯᱞᱟ ᱫᱟᱨᱮ ᱢᱮᱱᱟᱜᱼᱟ ᱟᱫᱚ ᱵᱟᱹᱱᱩᱜᱼᱟ ᱚᱱᱠᱟᱱ ᱫᱟᱨᱮ ᱠᱚᱫᱚ᱾
ᱢᱟᱛᱠᱚᱢ ᱫᱚ ᱛᱟᱦᱚᱞᱮ ᱯᱮ ᱦᱟᱞᱟᱝ ᱠᱟᱫᱟ ᱥᱮ ᱵᱟᱝ ᱱᱤᱭᱟ ᱵᱟᱨ ᱫᱚ ᱛᱟᱦᱚᱞᱮ ᱦᱟᱞᱟᱝ ᱞᱮᱫᱟ ᱯᱮᱥᱮ ᱵᱟᱝ?
ᱢᱟᱛᱠᱚᱢ ᱦᱟᱞᱟᱝ ᱦᱩᱭ ᱟᱠᱟᱱ ᱜᱮᱭᱟ᱾
ᱚ ᱟᱯᱮ ᱥᱮᱫ ᱫᱚ ᱡᱟᱹᱥᱛᱤ ᱜᱮᱭᱟ ᱫᱟᱨᱮ ᱠᱚᱫᱚ ᱵᱟᱝ? ᱠᱩᱸᱭᱰᱤ᱾ ᱠᱩᱸᱭᱰᱤ ᱱᱮᱛᱟᱨ ᱠᱚ ᱥᱩᱱᱩᱢᱮᱫ ᱜᱮᱭᱟ ᱠᱩᱸᱭᱰᱤ ᱥᱩᱱᱩᱢ ᱡᱟᱦᱟᱸ
ᱦᱮᱸ᱾ ᱠᱩᱸᱭᱰᱤ ᱠᱚ ᱥᱩᱱᱩᱢᱮᱫ ᱜᱮᱭᱟ ᱱᱮᱛᱟᱨ᱾
ᱟᱹᱰᱤ ᱢᱚᱸᱡᱽ ᱦᱟᱸᱜ ᱠᱷᱟᱱ ᱠᱚ ᱞᱟᱹᱭᱟ ᱥᱮᱪᱮᱫ ᱨᱮᱭᱟᱲ ᱫᱤᱱ ᱚᱡᱚᱜ ᱞᱮᱠᱷᱟᱱ ᱦᱟᱸᱜ ᱠᱷᱟᱱ ᱵᱟᱝ ᱚᱴᱟᱝ ᱪᱟᱵᱟᱜᱼᱟ᱾
ᱦᱩᱸ ᱦᱩᱼ᱾
ᱦᱳᱭ ᱟᱨ ᱦᱮᱸ ᱞᱟᱹᱵᱤᱫ ᱜᱮ ᱛᱟᱦᱮᱱᱟ ᱵᱟᱝ᱾
ᱦᱩᱸ᱾
ᱟᱨᱟ
ᱠᱩᱭᱰᱤ ᱥᱩᱱᱩᱢ, ᱵᱟᱨᱩ ᱥᱩᱱᱩᱢ᱾
ᱵᱟᱨᱩ ᱦᱚᱯᱮ ᱵᱟᱨᱩ ᱫᱟᱨᱮ ᱠᱚᱦᱚᱸ ᱢᱮᱱᱟᱜ ᱜᱮᱭᱟ?
ᱦᱮᱸ ᱵᱟᱹᱨᱩ ᱫᱟᱨᱮ ᱢᱮᱱᱟᱜᱼᱟ᱾
ᱵᱟᱨᱩ ᱫᱚ ᱦᱟᱱᱟ ᱵᱟᱹᱨᱩ ᱫᱟᱨᱮ ᱫᱚ ᱦᱟᱜ ᱠᱷᱟᱱ ᱪᱮᱫ ᱠᱟᱱ ᱜᱮᱭᱟ ᱫᱟᱨᱮ ᱴᱟᱜ ᱫᱚ ᱤᱧ ᱫᱚ ᱵᱟᱝ ᱧᱮᱞ ᱦᱩᱭ ᱠᱟᱱᱟ ᱛᱚ ᱞᱟᱭ ᱢᱮᱥᱮ᱾ ᱫᱟᱨᱮ ᱴᱟᱜ ᱚᱱᱟ ᱫᱟᱨᱮ ᱫᱚ᱾ ᱪᱮᱫᱠᱟ ᱡᱚᱜ ᱜᱮᱭᱟ?
ᱵᱟᱨᱩ ᱢᱟ ᱜᱳᱞ ᱜᱳᱞ ᱡᱚᱜ᱾
ᱚ ᱟᱨ ᱵᱦᱤᱛᱤᱨ ᱨᱮᱫᱚ ᱡᱟᱝ ᱛᱟᱦᱮᱱᱟ ᱵᱟᱝ᱾
ᱦᱮᱸ ᱡᱟᱝ ᱛᱟᱦᱮᱱᱟ ᱚᱱᱟ ᱪᱮᱛᱟᱱ ᱨᱮᱱᱟᱜ ᱤᱭᱟ ᱛᱮᱫ ᱡᱚᱢ ᱦᱩᱭᱩᱜᱼᱟ᱾
ᱡᱚᱢ ᱜᱮᱭᱟ ᱠᱚ ᱵᱟᱨᱩ ᱫᱚ ᱵᱟᱝ?
ᱦᱩᱸ ᱦᱩᱸ᱾
ᱚ᱾ ᱟᱨ ᱠᱩᱭᱰᱤ᱾ ᱠᱩᱭᱞᱤ ᱠᱚᱫᱚ ᱪᱟᱵᱟᱭ ᱱᱟ ᱥᱮ ᱪᱮᱫ ᱱᱤᱛᱚᱝ ᱫᱚ?
ᱦᱩᱸ ᱱᱤᱛᱳᱜ ᱫᱚ ᱠᱩᱭᱞᱤ ᱠᱚᱫᱚ ᱱᱤᱛᱳᱜ ᱫᱚᱠᱚ ᱦᱟᱞᱟᱝ ᱪᱟᱵᱟ ᱠᱮᱫᱟ᱾ ᱛᱚ ᱟᱫᱚ ᱡᱟᱸᱦᱟ ᱥᱮᱫ ᱡᱟᱸᱦᱟ‌ ᱞᱮᱠᱟ ᱟᱨᱠᱤ᱾ ᱚᱠᱟ ᱥᱮᱫ ᱫᱚ ᱞᱟᱦᱟ, ᱚᱠᱟ ᱥᱮᱫ ᱫᱚ ᱛᱟᱭᱱᱚᱢ᱾
ᱠᱩᱭᱰᱤ ᱫᱚ ᱦᱟᱜ ᱠᱷᱟᱱ ᱪᱮᱫ ᱠᱟ ᱠᱟᱛᱮᱫ ᱦᱟᱞᱟᱝ ᱟᱜᱩ ᱠᱟᱛᱮᱫ ᱪᱮᱫ ᱠᱟ ᱠᱟᱛᱮᱢ ᱟ ᱤᱭᱟᱹ ᱭᱟᱠᱚ ᱚᱱᱟ ᱫᱚ? ᱨᱚᱦᱚᱲᱟ ᱠᱚ ᱥᱮᱠᱚ ᱪᱤᱠᱟᱭᱟ? ᱥᱩᱱᱩᱢ ᱫᱚ ᱪᱮᱫ ᱠᱟ ᱠᱟᱛᱮ ᱛᱮᱭᱟᱨᱚᱜ?
ᱚᱱᱟ ᱫᱚ ᱪᱮᱜ ᱠᱟᱧ ᱞᱟᱹᱭᱟ ᱚᱱᱟ ᱠᱚ ᱦᱟᱞᱟᱝ ᱟᱹᱜᱩᱭᱟ ᱴᱷᱤᱠ ᱟᱪᱷᱮ᱾ ᱦᱟᱞᱟᱝ ᱟᱹᱜᱩ ᱠᱟᱛ ᱛᱮᱫ ᱚᱱᱟ ᱚᱱᱟ ᱫᱷᱤᱨᱤ ᱵᱟᱹᱱᱩᱜᱼᱟ ᱜᱩᱲᱜᱩ ᱫᱷᱤᱨᱤ ᱡᱟᱦᱟᱸ ᱤᱭᱟᱹ ᱭᱟᱠᱚ᱾
ᱦᱮᱸ ᱦᱮᱸ ᱦᱮᱸ᱾
ᱚᱱᱟ ᱚᱱᱟ ᱠᱚ ᱨᱟᱫᱟᱲᱟᱣᱟ ᱴᱷᱤᱠ ᱟᱪᱷᱮ ᱨᱟᱫᱲᱟᱣ ᱠᱟᱛᱮ ᱚᱱᱟ ᱪᱮᱛᱟᱱ ᱨᱮᱱᱟᱜ ᱪᱷᱟᱞ ᱛᱮᱫ ᱠᱚ ᱪᱷᱟ ᱪᱷᱟᱲᱟᱣᱟ᱾ ᱪᱷᱟᱲᱟᱣ ᱠᱟᱛᱮᱫ ᱥᱤᱛᱩᱝ ᱨᱮ ᱟᱨᱠᱚ ᱥᱩᱱᱩᱢᱟ᱾
ᱦᱮᱸ᱾ ᱢᱮᱱ ᱯᱷᱮᱠ
ᱦᱩᱸ ᱦᱩᱸ᱾
ᱪᱮᱫ ᱛᱮᱯᱮ ᱞᱮᱱ ᱜᱮᱭᱟ ᱚᱯᱮ ᱚᱱᱛᱮ ᱫᱚ᱾
ᱟᱞᱮ ᱱᱚᱛᱮ ᱫᱚ ᱢᱮᱥᱤᱱ ᱛᱮᱜᱮ᱾ ᱦᱮᱸ ᱢᱮᱥᱤᱱ ᱛᱮᱜᱮ᱾
ᱯᱟᱹᱦᱤᱞ ᱫᱚᱠᱚ ᱞᱟᱹᱭ ᱛᱟᱦᱮᱸᱜ ᱛᱟᱦᱮᱸᱜ᱾
ᱦᱩᱸ
ᱚᱠᱚᱭ ᱧᱮᱞ ᱠᱟᱫᱟᱭᱟ ᱡᱟᱦᱟᱸ ᱫᱚ
ᱟᱥᱛᱮ ᱟᱥᱛᱮ ᱚᱱᱟ ᱠᱚᱫᱚ ᱪᱟᱵᱟᱟᱣ ᱠᱟᱱᱟ ᱱᱮᱛᱟᱨ ᱫᱚ
ᱥᱮ ᱫᱤᱱ ᱫᱤᱱ ᱛᱮ ᱦᱚᱲ ᱵᱚᱱ ᱤᱭᱟᱹ ᱪᱟᱵᱟᱜ ᱠᱟᱱᱟ᱾
ᱩᱸ
ᱟᱵᱚ ᱫᱚ ᱵᱟᱵᱚᱱ ᱤᱭᱟᱹ ᱡᱟᱦᱟᱱᱟᱜ ᱫᱚ ᱵᱟᱵᱚᱱ ᱠᱟᱹᱢᱤᱫᱟ᱾